ᱦᱮᱞᱳ!
ᱦᱳᱭ ᱜᱚᱝᱠᱮ ᱡᱚᱦᱟᱨ ᱜᱮ ᱾
ᱡᱚᱦᱟᱨ ᱜᱮ ᱾
ᱜᱚᱝᱠᱮ ᱪᱮᱫ ᱞᱮᱠᱟ ᱢᱮᱱᱟᱜ ᱯᱮᱭᱟ ᱥᱟᱶᱛᱮ ᱚᱲᱟᱜ ᱠᱚ ᱨᱮᱱ?
ᱦᱳᱭ ᱟᱞᱮ ᱫᱚ ᱱᱟᱯᱟᱭ ᱜᱮ ᱢᱮᱱᱟᱜ ᱞᱮᱭᱟ, ᱟᱯᱮ ᱠᱚᱜᱮ?
ᱟᱞᱮ ᱦᱚᱸ ᱵᱮᱥ ᱵᱟᱲᱟ ᱜᱮ᱾
ᱪᱮᱫ ᱠᱚᱢ ᱪᱮᱠᱟᱭᱮᱜ ᱠᱟᱱᱛᱮ ᱮᱠᱷᱟᱱ ᱫᱚ?
ᱦᱳᱭ ᱱᱤᱛᱳᱜ ᱫᱚ ᱫᱩᱲᱩᱵ ᱵᱟᱲᱟ ᱦᱩᱭ ᱟᱠᱟᱱᱟ ᱡᱤᱨᱟᱹ ᱠᱟᱛᱮ ᱟᱨᱠᱤ ᱡᱚᱢ ᱵᱟᱲᱟ ᱠᱟᱛᱮᱫ, ᱟ ᱟᱢᱜᱮ ᱪᱮᱫ ᱮᱢ ᱪᱤᱠᱟᱹᱭᱮᱜᱼᱟ?
ᱟᱞᱮ ᱦᱚᱸ ᱚᱱᱛᱮ ᱫᱩᱲᱩᱵ ᱟᱠᱟᱱᱟᱞᱮ ᱢᱟᱪᱟᱱ ᱥᱮᱫ ᱾
ᱟᱪᱪᱷᱟ ᱾
ᱮ ᱠᱷᱮᱛ ᱠᱷᱚᱱᱟᱜ ᱦᱮᱡ ᱮᱱᱟᱞᱮ ᱮᱠᱷᱚᱱ ᱜᱮ ᱾ ᱛᱮᱜ ᱤᱭᱟᱹᱮᱜ ᱠᱟᱱᱟᱞᱮ ᱮᱴᱮᱜ ᱵᱟᱲᱟ ᱦᱩᱭᱩᱜ ᱠᱟᱱ ᱛᱟᱦᱮᱱᱟ᱾
ᱪᱮᱫ ᱞᱮᱠᱟ ᱦᱩᱭᱩᱜ ᱠᱟᱱᱛᱮ?
ᱱᱚᱛᱮ ᱫᱚ ᱵᱮᱥ ᱴᱷᱤᱠ ᱜᱮ ᱦᱩᱭᱩᱜ ᱠᱟᱱᱟ᱾
ᱰᱮᱞᱤ ᱞᱠᱟᱜᱮ ᱫᱟᱜ ᱮ ᱠᱟᱱᱟ, ᱟᱫᱚ ᱦᱟᱞᱠᱟ ᱦᱟᱞᱠᱟ ᱫᱟᱜ ᱮᱫᱟᱭ ᱾ ᱛᱤᱦᱤᱧ ᱦᱚᱸ ᱫᱟᱜ ᱮᱜ ᱠᱟᱱ ᱛᱟᱦᱮᱸᱱᱟᱭ, ᱟᱫᱚ ᱦᱟᱞᱠᱟ ᱜᱮ ᱫᱟᱜ ᱠᱮᱫᱟᱭ ᱟᱫᱚ ᱴᱷᱮᱜ ᱜᱮ ᱫᱟᱜ ᱮᱜ ᱠᱟᱱᱟᱭ ᱥᱮ ᱵᱟᱝ?
ᱦᱳᱭ ᱟᱞᱮᱥᱮᱫ ᱦᱚᱸ ᱚᱝᱠᱟ ᱵᱷᱟᱵ ᱛᱮᱫᱚ ᱵᱟᱭ ᱫᱟᱜ ᱠᱟᱫᱟᱭ, ᱛᱤᱦᱤᱱ ᱫᱚ ᱮᱠᱟᱞ ᱜᱮ ᱵᱟᱭ ᱫᱟᱜ ᱮᱫᱟ ᱫᱚᱢᱮ ᱥᱤᱛᱚᱝ ᱠᱟᱫᱟᱭ ᱛᱤᱦᱤᱱ ᱫᱚ ᱾ ᱟᱨ ᱪᱟᱥ ᱠᱚᱦᱚᱸ ᱚᱱᱟ ᱠᱷᱟᱹᱛᱤᱨ ᱛᱮ ᱱᱤ ᱪᱷᱚᱴ ᱫᱚᱼᱼ ᱟᱭᱢᱟ ᱜᱮᱞᱮ ᱵᱤᱞᱚᱢ ᱟᱠᱟᱱᱟ, ᱟᱨᱠᱤ ᱛᱚᱞᱟ ᱠᱚᱫᱚ ᱟᱭᱢᱟ ᱞᱟᱹᱴᱩ ᱟᱠᱟᱱᱟ ᱾ ᱦᱩ ᱟᱫᱚᱼᱼ ᱚᱱᱟ ᱵᱟᱹᱭᱦᱟᱹᱲ ᱮᱞᱟᱠᱟ ᱠᱚᱞᱮ ᱪᱟᱥ ᱟᱠᱟᱫᱼᱟ ᱫᱟᱜ ᱚᱱᱟ ᱫᱚ ᱡᱷᱟᱨᱱᱟᱜ ᱜᱮᱭᱟ ᱥᱮ ᱱᱟᱥᱮ ᱱᱟᱜ ᱫᱟᱜ ᱛᱮᱜᱮ ᱾ ᱛᱚ ᱚᱱᱟ ᱠᱚ ᱡᱟᱭᱜᱟ ᱞᱮ ᱪᱟᱥ ᱠᱟᱜᱼᱟ ᱵᱟᱹᱫᱽ ᱠᱚᱫᱚ ᱵᱟᱹᱠᱤ ᱜᱮᱭᱟ ᱾ ᱟᱯᱮ ᱜᱮ ᱛᱤᱱᱟᱜ ᱥᱟᱺᱜᱤᱧ ᱯᱮ ᱤᱫᱤ ᱠᱮᱜᱼᱟ ᱪᱟᱥ ᱠᱚᱫᱚ?
ᱟᱞᱮ ᱫᱚ ᱪᱟᱵᱟ ᱞᱮᱠᱟ ᱞᱮᱠᱟᱛᱮ ᱪᱟᱵᱟ ᱟᱠᱟᱱᱟ, ᱠᱚᱴᱤ ᱠᱷᱮᱛ ᱠᱷᱟᱹᱞᱤ ᱵᱟᱧᱪᱟᱣ ᱢᱮᱱᱟᱜᱼᱟ ᱾
ᱛᱟᱦᱞᱮ ᱜᱚᱝᱠᱮ ᱟᱯᱮ ᱥᱮᱫ ᱫᱚ ᱵᱷᱟᱜᱤ ᱜᱮ ᱫᱟᱜ ᱟᱠᱟᱫᱟᱭ ᱛᱟᱨ ᱢᱟᱱᱮ?
ᱦᱚᱭ ᱚᱱᱛᱮ ᱫᱚ ᱵᱷᱟᱜᱤ ᱜᱮ ᱫᱟᱜ ᱟᱠᱟᱫᱟ ᱾ ᱟᱫᱚ ᱚᱱᱟ ᱠᱚᱜᱮ ᱠᱷᱮᱛ ᱠᱚ ᱡᱟᱦᱟᱸ, ᱨᱚᱦᱚᱭ ᱦᱩᱭ ᱟᱠᱟᱱᱟ ᱟᱫᱚ ᱚᱱᱟ ᱠᱚᱜᱮ ᱟᱥᱼᱼ ᱠᱷᱟᱥ ᱛᱮ ᱮᱴᱮᱫ ᱵᱟᱲᱟ ᱦᱩᱭᱩᱜ ᱠᱟᱱᱟ ᱾
ᱦᱮᱸ ᱦᱮᱸ ᱾
ᱦᱩᱸ ᱵᱟᱠᱷᱟᱱ ᱩᱱᱠᱩ ᱥᱩᱠᱨᱤ ᱠᱚ ᱵᱟᱠᱚ ᱠᱷᱚᱲ ᱫᱟᱲᱤᱭᱟᱜ ᱢᱟ ᱾
ᱟᱪᱪᱷᱟ ᱜᱚᱝᱠᱮ, ᱟᱯᱮ ᱥᱮᱫ ᱫᱚ ᱛᱟᱦᱚᱞᱮ ᱵᱤᱨ ᱫᱤᱥᱚᱢ ᱜᱮ ᱟᱯᱮ ᱫᱚ ᱥᱩᱠᱨᱤ ᱠᱚ ᱠᱟᱹᱴᱤᱡ ᱵᱮᱱ ᱞᱟᱹᱭᱮᱜᱼᱟ ᱾
ᱵᱤᱨ ᱫᱤᱥᱚᱢ ᱫᱚ ᱵᱟᱝ ᱠᱟᱱᱟ ᱚᱱᱟ ᱫᱚ, ᱚᱱᱟ ᱚᱱᱟ ᱫᱚᱼᱼ ᱵᱟᱝᱜᱟᱞ ᱫᱤᱥᱚᱢ ᱠᱟᱱᱟ ᱚᱱᱛᱮ ᱫᱚ ᱾ ᱚᱱᱮ ᱟᱹᱛᱩ ᱠᱚᱨᱮᱼᱼ ᱤᱭᱟᱹᱣ ᱠᱟᱫ ᱠᱚᱣᱟ ᱟᱹᱥᱩᱞᱟ ᱠᱟᱫ ᱠᱚᱣᱟ ᱠᱚᱛᱚ ᱰᱟᱝᱼᱼ ᱰᱷᱤᱲᱤ ᱢᱮᱱᱟᱜ ᱠᱚᱣᱟ, ᱥᱩᱠᱨᱤ ᱢᱮᱱᱟᱜ ᱠᱚᱣᱟ, ᱥᱤᱢ ᱢᱮᱱᱟᱜ ᱠᱚᱣᱟ, ᱢᱮᱨᱚᱢ ᱢᱮᱱᱟᱜ ᱠᱚᱣᱟ, ᱟᱫᱚ ᱱᱩᱠᱩ ᱜᱮᱼᱼ ᱟᱫᱚᱢ ᱦᱚᱲ ᱫᱚ ᱧᱮᱞ ᱠᱚᱛᱮᱝ ᱠᱚ ᱟᱫᱚᱢ ᱦᱚᱲ ᱫᱚ ᱟᱲᱟᱜ ᱜᱤᱰᱤ ᱠᱟᱠᱚᱼᱼ ᱠᱚ ᱟᱫᱚ ᱚᱝᱠᱟ ᱜᱮ, ᱩᱱᱠᱩ ᱵᱟᱠᱚ ᱧᱮᱞ ᱠᱚᱣᱟ ᱠᱷᱟᱡ ᱫᱚ ᱟᱢ ᱵᱟᱢ ᱧᱮᱞ ᱠᱚᱣᱟ ᱾ ᱟᱫᱚ ᱚᱱᱟ ᱜᱮ ᱤᱭᱟᱹ ᱦᱩᱭᱩᱜ ᱠᱟᱱ ᱛᱟᱦᱮᱱᱟ ᱮᱴᱮᱫ ᱵᱟᱲᱟ ᱦᱩᱭᱩᱜ ᱠᱟᱱ ᱛᱟᱦᱮᱱᱟ ᱾ ᱱᱩᱠᱩ ᱵᱟᱠᱚ ᱠᱷᱳᱲ ᱫᱟᱲᱮᱭᱟᱜ ᱢᱟ ᱾
ᱦᱚᱭ ᱜᱚᱝᱠᱮ ᱚᱱᱟ ᱦᱚᱸ ᱧᱮᱞᱚᱜ ᱜᱮᱭᱟ ᱟᱨᱠᱤ ᱾ ᱵᱮᱥ ᱟᱪᱪᱷᱟ ᱾
ᱟᱯᱮ ᱥᱮᱫᱼᱼ
ᱦᱮᱸ ᱟᱞᱮᱭᱟᱜ ᱦᱚᱸ ᱟᱞᱮ ᱥᱮᱫ ᱫᱚ ᱚᱱᱠᱟ ᱚᱱᱛᱮ ᱫᱚᱼᱼ ᱪᱟᱥ ᱫᱚ ᱦᱩᱭᱩᱜ ᱜᱮᱭᱟ ᱢᱮᱱᱠᱷᱟᱱ ᱚᱱᱟ ᱠᱚᱨᱮ ᱫᱚ ᱵᱟᱝᱠᱚ ᱫᱟᱸᱬᱟᱱᱟ ᱟᱨᱠᱤ ᱥᱟᱺᱜᱤᱧ ᱧᱚᱜ ᱜᱮᱭᱟ ᱡᱟᱦᱟᱸ ᱠᱚᱞᱮ ᱪᱟᱥ ᱜᱮᱭᱟ ᱥᱮ ᱜᱚᱝᱠᱮ ᱾ ᱟᱫᱚ ᱟᱦᱟᱨ ᱠᱚ ᱢᱮᱛᱟᱜ ᱠᱟᱱᱟ ᱚᱱᱟ ᱫᱚ, ᱟᱫᱚ ᱚᱱᱟ ᱥᱟᱺᱜᱤᱧ ᱧᱚᱜ ᱜᱮᱭᱟ ᱟᱦᱟᱨ ᱾ ᱦᱩᱲᱩ ᱠᱚᱞᱮ ᱪᱟᱥᱟ ᱞᱟᱹᱴᱩ ᱞᱟᱹᱴᱩ ᱠᱷᱮᱛ ᱢᱮᱱᱟᱜᱼᱟ ᱾ ᱦᱮᱸ, ᱫᱚ ᱥᱮᱨᱢᱟ ᱡᱟᱹᱲᱤ ᱪᱮᱛᱟᱱ ᱜᱮ ᱱᱤᱨᱵᱷᱚᱨ ᱫᱚ ᱟᱞᱮ ᱫᱚ ᱾ ᱤᱱᱟᱹ ᱪᱷᱟᱰᱟ ᱚᱝᱠᱟ ᱫᱟᱜ ᱨᱮᱱᱟᱜ ᱥᱩᱡᱳᱜᱽ ᱥᱩᱵᱤᱫᱷᱟ ᱫᱚ ᱵᱟᱹᱱᱩᱜ ᱟᱠᱟᱫ ᱛᱟᱞᱮ ᱜᱮᱭᱟ ᱟᱨᱠᱤ, ᱥᱮᱨᱢᱟ ᱨᱮᱫᱚ ᱢᱤᱫ ᱫᱷᱟᱣ ᱜᱮᱞᱮ ᱪᱟᱥᱮᱜᱼᱟ ᱾ ᱟᱯᱮ ᱜᱮ ᱛᱤᱱ ᱫᱷᱟᱣ ᱜᱮᱯᱮ ᱪᱟᱥᱟ ᱥᱮᱨᱢᱟ ᱨᱮ ᱤᱱᱟᱹ ᱪᱷᱟᱰᱟ? ᱫᱟᱜ ᱠᱚᱨᱮ ᱱᱟᱜ ᱪᱮᱫ ᱥᱩᱡᱳᱜᱽ ᱥᱩᱵᱤᱫᱟ ᱢᱮᱱᱟᱜ ᱛᱟᱯᱮᱭᱟ ᱥᱮ ᱵᱟᱝᱟ ᱴᱷᱤᱠ ᱢᱚᱛᱚ?
ᱟᱞᱮ ᱫᱚ ᱚᱱᱮ ᱡᱟ ᱚᱱᱟ ᱥᱤᱡᱮᱱ ᱠᱟᱱᱟ ᱡᱮ ᱚᱱᱟᱼᱼ ᱦᱩᱲᱩ ᱨᱚᱦᱚᱭ ᱥᱤᱡᱤᱱ ᱚᱱᱟ ᱨᱮᱜᱮ ᱪᱟᱥ ᱛᱟᱦᱮ ᱱᱟᱞᱮ, ᱟᱫᱚᱼᱼ ᱵᱟᱭᱨᱮ ᱠᱚᱨᱮ ᱫᱚ ᱵᱟᱨᱚ ᱢᱟᱥ ᱪᱟᱥ ᱛᱟᱦᱮ ᱱᱟᱠᱚ, ᱟᱞᱮ ᱫᱚ ᱢᱟᱱᱮ ᱥᱤᱡᱤᱱ ᱩᱯᱚᱨ ᱨᱮᱜᱮ ᱪᱟᱥ ᱛᱟᱦᱮ ᱱᱟᱞᱮ ᱾ ᱚᱱᱟ ᱦᱩᱭᱱᱟ ᱦᱩᱲᱩ ᱥᱤᱡᱤᱱᱼᱼ ᱛᱚᱠᱷᱚᱱ ᱫᱚ ᱦᱩᱲᱩ ᱪᱟᱥ ᱟᱞᱮ, ᱛᱟᱭᱚᱢ ᱛᱮ ᱚᱱᱟ ᱯᱚᱨᱼᱼ ᱫᱚ ᱚᱱᱟ ᱪᱟᱵᱟ ᱵᱟᱲᱟ ᱠᱟᱛᱮᱫ ᱫᱚ ᱚᱱᱟ ᱥᱚᱵᱽᱡᱤ ᱠᱚ ᱨᱚᱦᱚᱭᱟᱞᱮ ᱾
ᱦᱩᱸ
ᱥᱚᱵᱽᱡᱤ ᱠᱚ ᱦᱩᱭᱱᱟ, ᱚᱱᱟ ᱠᱚᱜᱮ ᱪᱷᱚᱴᱟ ᱢᱚᱴᱟ ᱡᱟᱦᱟᱱᱟᱜᱼᱼ
ᱟᱪᱪᱷᱟ ᱜᱚᱝᱠᱮ ᱟᱫᱚ ᱚᱱᱟ ᱥᱚᱵᱽᱡᱤ ᱠᱚᱯᱮ ᱨᱚᱦᱚᱭᱟ ᱟᱫᱚ ᱚᱱᱟ ᱠᱚᱫᱚ ᱚᱲᱟᱜ ᱡᱚᱢ ᱞᱟᱹᱜᱤᱜ ᱜᱮ ᱵᱟᱝ?
ᱦᱚᱭ ᱚᱱᱟ ᱠᱚᱫᱚ ᱚᱲᱟᱜ ᱡᱚᱢ ᱨᱮ, ᱚᱱᱮ ᱮᱯᱼᱼ ᱮᱠᱷᱚᱱ ᱫᱚ ᱥᱚᱵᱽᱡᱤ ᱠᱚᱦᱚᱸ ᱟᱭᱢᱟ ᱫᱟᱢ ᱠᱟᱱᱟ ᱠᱤᱱᱛᱩ ᱦᱟᱛᱟᱣᱼᱼ ᱦᱚᱸ ᱮᱠᱷᱚᱱ, ᱠᱟᱹᱢᱤ ᱦᱚᱸ ᱵᱟᱝ ᱦᱩᱭᱩᱜ ᱠᱟᱱᱟ ᱥᱮ ᱮᱠᱟᱞ ᱫᱚ ᱟᱫᱚ ᱚᱱᱟᱼᱼ ᱪᱟᱥ ᱠᱟᱢ ᱠᱷᱟᱡ ᱫᱚ ᱡᱚᱢᱟ ᱚᱸᱰᱮᱢ ᱟᱹᱜᱩ ᱠᱟᱛᱮ ᱦᱟᱸᱜ ᱾ ᱟᱫᱚ ᱚᱱᱟᱜᱮ ᱰᱮᱞᱤ ᱰᱮᱞᱤ ᱫᱚ ᱛᱷᱚᱲᱮᱢ ᱦᱟᱛᱟᱣ ᱫᱟᱲᱮᱜᱼᱟ? ᱡᱟᱦᱟᱸ ᱫᱟᱢ ᱠᱟᱱᱟ ᱡᱟ ᱥᱚᱵᱽᱡᱤ ᱡᱟᱭᱜᱟ ᱨᱮ ᱚᱱᱟ ᱡᱤᱞ ᱵᱟᱢ ᱡᱚᱢᱟ ᱤᱱᱟᱹᱜ ᱫᱟᱢ ᱠᱟᱱᱟ᱾ ᱡᱤᱞ ᱵᱟᱨᱟ ᱵᱚᱨ ᱜᱮ᱾
ᱮᱠᱫᱚᱢ ᱥᱟᱹᱨᱤ ᱜᱮ ᱜᱚᱝᱠᱮ᱾
ᱪᱮᱫ ᱮᱢ ᱢᱮᱱᱟ ᱟᱫᱚ᱾
ᱚᱞᱚᱜ ᱯᱟᱲᱦᱟᱣ ᱥᱚᱢᱚᱭ ᱚᱱᱟ ᱡᱟᱦᱟᱸ ᱠᱚᱨᱮ ᱛᱟᱦᱮᱸᱱ ᱜᱮᱭᱟᱞᱮ ᱟᱨᱠᱤ ᱚᱱᱟ ᱠᱚᱨᱮ ᱱᱩᱱᱟᱹᱜ ᱡᱟᱢ ᱥᱟ ᱟᱸ ᱥᱚᱵᱽᱡᱤ ᱢᱮᱱᱟᱢ ᱟᱨᱠᱤ ᱢᱚᱱᱮ ᱦᱩᱭᱩᱜ ᱜᱮᱭᱟ ᱟᱨᱚ ᱡᱤᱞ ᱜᱮᱵᱚᱱ ᱡᱚᱢᱟ ᱫᱤᱱᱟᱹᱢ ᱜᱮ ᱟᱨᱠᱤ᱾ ᱫᱤᱭᱮ ᱚᱱᱠᱟ ᱢᱚᱱᱮᱜ ᱜᱮᱭᱟ ᱦᱮᱸ ᱥᱚᱛᱛᱤ ᱠᱟᱨᱮ ᱟᱫᱚ ᱵᱟᱡᱟᱨ ᱧᱚᱜ ᱜᱮᱭᱟ ᱛᱷᱚᱲᱟ᱾
ᱚᱸ᱾
ᱛᱚ ᱢᱚᱱᱮ ᱦᱩᱭᱩᱜᱼᱟ ᱟᱨᱠᱤ ᱚᱠᱟ ᱥᱚᱢᱚᱭ ᱫᱚᱞᱮ ᱡᱚᱢ ᱜᱮᱭᱟ ᱟᱨᱠᱤ᱾ ᱡᱤᱞ ᱜᱮ ᱟᱨᱠᱤ ᱫᱚᱢᱮ ᱫᱟᱢᱟ ᱟᱨᱠᱤ ᱚᱱᱟ ᱦᱚᱸ
ᱚᱸ ᱚᱱᱛᱮ ᱦᱚᱸ ᱚᱱᱠᱟ ᱜᱮ ᱟᱫᱚ ᱪᱮᱫ ᱢᱮᱱᱟ ᱟᱫᱚ ᱢᱮᱱ ᱠᱟᱛᱮᱫ ᱦᱚᱸ ᱵᱟᱝ ᱡᱩᱛᱩᱜ ᱠᱟᱱᱟ ᱟᱫᱚ ᱮᱠᱷᱚᱱ ᱫᱚ ᱩᱯᱟᱹᱭ ᱢᱮᱱᱟᱜᱼᱟ ᱡᱮ ᱟᱢᱜᱮ ᱨᱚᱦᱚᱭ ᱠᱟᱢ ᱡᱮ ᱚᱱᱟ ᱦᱩᱭᱩᱜᱼᱟ ᱠᱷᱟᱡ ᱫᱚ ᱵᱷᱟᱜᱤ
ᱦᱩᱸ ᱱᱤᱡᱮ ᱜᱮ ᱧᱮᱞ ᱥᱟᱢᱴᱟᱣ ᱟᱨᱠᱤ ᱚᱱᱠᱟ ᱵᱷᱟᱵᱽᱛᱮ ᱧᱮᱞ ᱠᱟᱛᱮ ᱱᱤᱡᱮ ᱜᱮ ᱡᱚᱢ ᱠᱩᱨᱟᱹᱣ ᱦᱮᱸᱥᱮ?
ᱟᱸ᱾
ᱟᱫᱚ ᱚᱲᱟᱜ ᱠᱚᱨᱮᱞᱮ ᱪᱟᱥ ᱜᱮᱭᱟ ᱟᱨᱠᱤ ᱚᱱᱠᱟᱜᱮ ᱱᱤᱛᱚᱜ ᱫᱚᱞᱮ ᱨᱚᱦᱚᱭ ᱠᱟᱜ ᱜᱮᱭᱟ ᱯᱟᱴᱲᱟᱜ ᱠᱚ ᱵᱷᱤᱱᱰᱤ, ᱠᱟᱞᱞᱟ, ᱜᱷᱟᱸᱝᱽᱨᱟ, ᱥᱟᱹᱨᱩ, ᱟᱨᱛᱮ ᱡᱚᱱᱰᱨᱟ ᱠᱚᱞᱮ ᱨᱚᱦᱚᱭ ᱠᱟᱫᱟ ᱾ ᱚᱱᱠᱟ ᱚᱲᱟᱜ ᱨᱮ ᱡᱚᱢ ᱠᱩᱲᱟ ᱞᱟᱹᱜᱤᱫ ᱾
ᱚᱲᱟᱜ ᱨᱮ ᱡᱚᱢ ᱞᱟᱹᱜᱤᱫ ᱟᱨᱚ ᱵᱟᱭᱨᱮ ᱠᱚᱨᱮ ᱠᱤᱨᱤᱧ ᱞᱟᱹᱜᱤᱫ ᱵᱟᱯᱮ ᱪᱟᱥ ᱛᱟᱦᱮᱸᱱᱟ?
ᱵᱟ ᱵᱟ ᱟᱞᱮᱥᱮᱫ ᱫᱚ ᱚᱱᱠᱟ ᱡᱟᱭᱜᱟ ᱵᱟᱹᱱᱩᱜᱼᱟ ᱜᱚᱝᱠᱮ ᱾ ᱦᱮᱸ ᱛᱚ ᱟᱫᱚ ᱡᱟ ᱩᱰᱟᱹᱝ ᱜᱮ ᱚᱲᱟᱜ ᱨᱮ ᱠᱟᱹᱴᱤᱡ ᱠᱟᱹᱴᱤᱡ ᱵᱟᱲᱜᱮ ᱛᱟᱦᱮᱸᱱᱟ ᱟᱨᱠᱤ ᱚᱱᱟ ᱠᱚᱨᱮ ᱫᱚᱞᱮ ᱪᱟᱥ ᱵᱟᱲᱟᱭᱟ ᱾ ᱚᱱᱠᱟ ᱡᱟᱭᱜᱟ ᱦᱚᱸ ᱵᱟᱹᱱᱩᱜᱼᱟ ᱾
ᱟ ᱟᱥᱮ ᱯᱟᱥᱮᱨᱮᱱ ᱟᱹᱛᱩᱳ ᱠᱚᱨᱮ ᱫᱚ ᱚᱱᱠᱟ ᱡᱟ ᱢᱮᱱᱠᱮᱜ ᱮᱠᱷᱚᱱ ᱪᱟᱥᱢᱟᱥ ᱚᱱᱠᱟ ᱠᱚᱨᱟᱣ ᱛᱟᱦᱮᱸᱱᱟ ᱠᱚ ᱥᱮ ᱵᱟᱝ?
ᱦᱮᱸ ᱩᱱᱠᱩ ᱦᱚᱸ ᱚᱱᱠᱟ ᱜᱮᱠᱚ ᱪᱟᱥ ᱜᱮᱭᱟ ᱾ ᱟᱫᱚ ᱩᱱᱠᱩ ᱫᱚ ᱟᱫᱚᱢ ᱚᱠᱛᱚ ᱫᱚ ᱧᱮᱞᱚᱜ ᱜᱮᱭᱟ ᱟᱨᱠᱤ ᱚᱱᱟ ᱢᱩᱞᱟᱹ ᱠᱚ ᱪᱟᱥᱟ ᱦᱮᱸ ᱨᱮᱭᱟᱲ ᱚᱠᱛᱚ, ᱚᱱᱮ ᱢᱩᱞᱟᱹ ᱠᱚ ᱟᱹᱷᱨᱤᱧᱟ ᱾
ᱚ᱾
ᱢᱩᱞᱟᱹ ᱟᱨ ᱵᱟᱝᱠᱷᱟᱱ ᱤᱭᱟᱹ ᱩᱸᱜ ᱥᱚᱥᱟ ᱥᱚᱥᱟ ᱠᱚ ᱪᱟᱥᱟ ᱚᱱᱟ ᱧᱮᱞᱚᱜᱼᱟ ᱛᱟᱦᱮᱸᱱ ᱜᱮᱭᱟ ᱪᱟᱥ ᱫᱚ ᱟᱫᱚ ᱟᱞᱮ ᱠᱚᱫᱚ ᱚᱱᱟ ᱫᱚ ᱵᱟᱞᱮ ᱪᱟᱥᱟ ᱟᱞᱮ ᱫᱚ ᱟᱞᱮ ᱫᱚ ᱚᱱᱟ ᱥᱚᱵᱽᱡᱤ ᱜᱮ ᱚᱲᱟᱜ ᱨᱮ ᱡᱚᱢ ᱞᱟᱹᱜᱤᱫ᱾ ᱜᱮ ᱾ ᱤᱱᱟᱹᱜᱮ ᱧᱮᱞᱚᱜᱼᱟ ᱾
ᱩᱸ᱾
ᱩᱸ᱾
ᱛᱟᱦᱚᱞᱮ ᱫᱚ ᱯᱷᱩᱴᱵᱚᱞ ᱠᱚᱫᱚᱢ ᱜᱟᱛᱮᱜ ᱛᱟᱦᱮᱸᱱᱟ ᱥᱮ ᱵᱟᱝ?
ᱦ ᱦᱳᱭ ᱜᱟᱛᱮᱜ ᱜᱤᱭᱟᱹᱧ ᱟᱫᱚ ᱮᱠᱷᱚᱱ ᱫᱚ ᱦᱟᱸᱜ ᱵᱟᱹᱧ ᱜᱟᱛᱮᱜ ᱠᱟᱱᱟ ᱟᱫᱚ ᱥᱟᱜᱤᱧ ᱨᱮᱤᱧ ᱛᱟᱦᱮᱸᱱ ᱠᱷᱟᱹᱛᱤᱨ ᱛᱮ ᱚᱱᱠᱟ ᱦᱩᱸ ᱤᱥᱠᱩᱞ ᱞᱟᱭᱤᱯᱷ ᱠᱚᱨᱮᱧ ᱜᱟᱛᱮᱜ ᱠᱟᱱ ᱛᱟᱦᱮᱸᱱ ᱜᱮᱭᱟ, ᱟᱨ ᱱᱚᱝᱠᱟ ᱟᱜ ᱤᱭᱟᱹ ᱨᱮ ᱠᱚᱞᱮᱡ ᱨᱮ ᱢᱤᱥ ᱨᱤᱧ ᱛᱟᱦᱮᱸᱱᱟ ᱩᱱ ᱚᱠᱛᱚ ᱾
ᱦᱩᱸ ᱾
ᱫᱟᱹᱲ ᱵᱟᱲᱟ ᱦᱩᱭᱩᱜᱼᱟ ᱧᱤᱨᱟᱜ ᱦᱩᱭᱩᱜᱼᱟ ᱦᱚᱲᱢᱚ ᱯᱷᱤᱴᱱᱮᱥ ᱥᱟᱶᱟᱨ ᱫᱚᱦᱚ ᱞᱟᱹᱜᱤᱫ ᱛᱮ, ᱟᱢᱜᱮ ᱪᱮᱠᱟ ᱜᱟᱛᱮᱜ ᱜᱮᱭᱟᱢ ᱥᱮ ᱵᱟᱝᱟ?
ᱦᱮᱸ ᱟᱨ ᱫᱚ ᱵᱚᱨᱟᱵᱚᱨ ᱜᱮ ᱜᱟᱛᱮᱜ ᱛᱟᱦᱮᱸᱱᱟᱞᱮ ᱾
ᱦᱩᱸ ᱾
ᱟᱫᱚ ᱮᱠᱷᱚᱱ ᱫᱚ ᱫᱟᱜ ᱤᱭᱟᱹ ᱟᱠᱟᱫᱟᱭ ᱢᱟᱱᱮ ᱟᱹᱰᱤ ᱞᱚᱦᱚᱫ ᱟᱠᱟᱱ ᱛᱮ ᱵᱟᱞᱮ ᱩᱰᱩᱝ ᱠᱟᱱᱟ ᱛᱮᱦᱤᱧ ᱫᱚ, ᱵᱟᱠᱷᱟᱡ ᱫᱚ ᱰᱮᱞᱤ ᱞᱮᱠᱟ ᱜᱮ ᱾ ᱯᱮᱠᱴᱤᱥ ᱞᱮ ᱟᱨ ᱥᱮᱛᱟᱜ, ᱥᱮᱛᱟᱜ ᱫᱚ ᱠᱳᱪ ᱦᱤᱡᱩᱜ ᱛᱟᱞᱮᱭᱟ ᱩᱱᱤ ᱠᱳᱪ ᱞᱮ ᱛᱟᱦᱮᱱᱟ ᱾ ᱚᱱᱟ ᱠᱚᱜᱮ ᱾ ᱯᱷᱤᱴᱱᱮᱥ ᱞᱟᱹᱜᱤᱫ ᱟᱨᱛᱮ ᱠᱷᱮᱞᱟ ᱠᱷᱮᱞᱟ ᱫᱷᱩᱞᱟ ᱠᱚ ᱱᱤᱭ
ᱠᱷᱮᱞᱟ ᱫᱷᱩᱞᱟ ᱠᱚ ᱱᱤᱭᱟᱹ ᱥᱟᱛ ᱛᱮ ᱱᱮᱛᱟᱨ ᱢᱟ ᱠᱷᱮᱞᱟᱫᱩᱞᱟ ᱛᱟᱦᱮᱱ ᱠᱷᱟᱱ ᱢᱟ ᱟᱭᱢᱟ, ᱟᱭᱢᱟ ᱯᱳᱥᱴ ᱵᱚᱱ ᱪᱟᱞᱟᱣ ᱫᱟᱲᱮᱭᱟᱜᱼᱟ ᱥᱮ ᱵᱟᱝ ᱠᱟᱹᱢᱤ ᱠᱚᱨᱮ?
ᱦᱮᱸ ᱾
ᱦᱮᱸ ᱚᱱᱟ ᱠᱚᱜᱮ ᱵᱮᱥᱢᱟ ᱜᱮ ᱾ ᱟᱫᱚ, ᱟᱫᱚ ᱠᱷᱮᱞᱟ ᱠᱚᱨᱮ ᱚᱱᱠᱟ ᱵᱟᱝ ᱦᱩᱭᱩᱜ ᱠᱟᱱᱟ, ᱟᱯᱮᱥᱮᱫ ᱱᱮᱛᱟᱨ ᱫᱤᱱ ᱠᱷᱮᱞᱟ ᱠᱚ?
ᱮᱠᱷᱚᱱ ᱫᱚ ᱟᱹᱣᱨᱤ ᱦᱩᱭᱩᱜᱳᱜᱼᱟ ᱢᱟᱱᱮ ᱟᱲᱟᱜ ᱫᱚ ᱟᱲᱟᱜᱮᱫ ᱠᱟᱱ ᱜᱮᱭᱟ ᱠᱚᱴᱤ ᱡᱟᱭᱜᱟ ᱠᱚᱨᱮ ᱠᱷᱮᱞᱟ ᱠᱚ ᱾ ᱟᱫᱚ ᱥᱮᱨᱚᱠᱚᱢ ᱫᱚ
ᱟᱞᱮᱥᱮᱫ ᱢᱟ ᱚᱱᱟ ᱯᱚᱨᱚ ᱟᱜᱚᱥᱴ ᱯᱚᱨᱮ ᱦᱟᱸᱜ ᱫᱚᱢᱮ ᱦᱩᱭᱩᱜᱼᱟ, ᱯᱚᱱᱚᱨᱚ ᱟᱜᱚᱥᱴ ᱠᱷᱚᱱ ᱦᱟᱸ ᱯᱩᱨᱟᱹ ᱠᱚ ᱠᱷᱮᱞᱟ ᱾
ᱦᱳ ᱚᱱᱛᱮ ᱦᱚᱸ ᱚᱱᱠᱟᱜ ᱜᱮ ᱦᱟᱸᱜ ᱟᱲᱟᱜ ᱠᱚ ᱦᱟᱸᱜ ᱾ ᱮᱠᱷᱚᱱ ᱫᱚ ᱵᱟᱠᱚ ᱟᱲᱟᱜᱚᱜ ᱵᱟᱠᱚ ᱟᱲᱟᱜ ᱠᱟᱫᱟ ᱮᱠᱷᱚᱱ ᱫᱚ ᱾ ᱚᱱᱟ ᱯᱮᱠᱴᱤᱥ ᱵᱟᱲᱟ ᱜᱮ ᱦᱩᱭᱩᱜ ᱠᱟᱱᱟ, ᱠᱷᱹᱮᱞ ᱵᱟᱲᱟ ᱜᱮ ᱾
ᱟᱫᱚ ᱟᱯᱮ ᱥᱮᱫ ᱫᱚ ᱵᱤᱨ ᱵᱩᱨᱩ ᱠᱚ ᱢᱮᱱᱟᱜ ᱜᱮᱭᱟ ᱥᱮ ᱵᱟᱝᱟ?
ᱵᱤᱨ ᱵᱩᱨᱩ ᱫᱚ ᱵᱟᱹᱪᱩᱜᱼᱟ ᱚᱱᱠᱟ ᱤᱭᱟᱹ ᱫᱚ ᱢᱮᱱᱟᱜ ᱜᱮᱭᱟ ᱢᱟᱱᱮ ᱫᱟᱨᱮ ᱠᱚᱫᱚ ᱢᱮᱱᱟᱜ ᱜᱮᱭᱟ ᱟᱫᱚ ᱵᱤᱨ ᱵᱩᱨᱩ ᱫᱚ ᱵᱟᱹᱪᱩᱜ ᱟᱞᱮ ᱥᱮ ᱡᱮ
ᱥᱟᱠᱟᱢ ᱠᱚᱫᱚ, ᱥᱟᱦᱟᱱ ᱠᱚᱫᱚ, ᱚᱱᱟ ᱚᱠᱟ ᱠᱷᱚᱱ ᱯᱮ ᱟᱹᱜᱩᱭ ᱜᱮᱭᱟ ᱥᱟᱨᱡᱚᱢ ᱥᱟᱠᱟᱢ ᱠᱚ?
ᱥᱟᱨᱡᱚᱢ ᱥᱮ ᱠᱟᱛ ᱥᱟᱨᱡᱚᱢ, ᱥᱟᱠᱟᱢ ᱫᱚ ᱚᱸᱰᱮ ᱪᱟᱞᱟᱜ ᱛᱟᱦᱮ ᱱᱟᱞᱮ ᱢᱮᱱᱟᱜᱼᱟ ᱵᱩ ᱤᱭᱟᱹ ᱵᱤᱨ ᱢᱮᱱᱟᱜᱼᱟ, ᱚᱱᱟ ᱫᱚ ᱥᱟᱺᱜᱤᱧ ᱜᱮᱭᱟ ᱾
ᱦᱩᱸ ᱾
ᱚᱱᱟ ᱫᱚ ᱰᱤᱥᱟᱹᱲᱜᱚᱲ ᱥᱮᱫ ᱥᱮ ᱢᱮᱛᱟᱜ ᱠᱟᱱᱟ ᱟᱵᱚ ᱾ ᱯᱟᱹᱱᱪᱤᱛ, ᱯᱟᱹᱱᱪᱤᱛ, ᱯᱟᱹᱱᱪᱤᱛ ᱥᱮ ᱚᱱ ᱛᱮ ᱪᱟᱞᱟᱜ ᱛᱟᱦᱮ ᱱᱟᱠᱩ, ᱚᱱᱟ ᱥᱚᱨᱦᱟᱭ ᱥᱩᱨᱩᱜ ᱥᱩᱨᱩᱜ ᱛᱚ ᱥᱟᱠᱟᱢ ᱦᱚᱸ ᱟᱭᱢᱟ ᱫᱟᱢᱚᱜ ᱛᱟᱦᱮᱱᱟ ᱛᱚ᱾ ᱚᱱᱟ, ᱚᱱᱟ ᱦᱮᱡ ᱞᱟᱹᱜᱤᱫ ᱜᱚᱜᱚ ᱛᱟᱠᱚ ᱪᱟᱞᱟᱜ ᱠᱟᱱᱟ ᱠᱚ ᱾ ᱟᱫᱚ ᱚᱱᱟ ᱫᱚ ᱤᱭᱟᱹ ᱨᱮ ᱪᱟᱞᱟᱜ ᱠᱟᱱᱟ ᱥᱚᱨᱦᱟᱭ ᱥᱩᱨᱩᱜ, ᱥᱩᱨᱩᱜ ᱮᱠᱷᱚᱱ ᱫᱚ ᱵᱟᱠᱚ ᱪᱟᱞᱟᱜᱼᱟ ᱾ ᱟᱫᱚ ᱥᱟᱦᱟᱱ ᱠᱚᱫᱚ ᱚᱱᱟ ᱜᱟᱰᱟ ᱦᱟᱱᱟ ᱞᱮᱠᱟᱨᱮ ᱢᱮᱱᱟᱜ ᱛᱟᱞᱮᱭᱟ᱾ ᱚᱱᱟ ᱦᱚᱸ
ᱟᱪᱪᱷᱟ ᱡᱟ ᱰᱤᱥᱮᱥᱜᱚᱨ ᱨᱮ ᱛᱟᱦᱚᱞᱮ ᱚᱱᱟ ᱡᱟᱦᱟᱸ ᱵᱩᱨᱩ ᱠᱚ ᱢᱮᱱᱟᱜᱼᱟ, ᱯᱟᱧᱪᱮᱛ ᱵᱩᱨᱩ ᱠᱚ ᱵᱟᱝ ᱚᱱᱟ ᱚᱱᱛᱮ ᱜᱮᱯᱮ ᱪᱟᱞᱟᱜᱼᱟ᱾
ᱦᱮᱸ, ᱦᱮᱸ ᱾
ᱟᱪᱪᱷᱟ, ᱟᱪᱪᱷᱟ ᱦᱳᱭ ᱾
ᱟᱫᱚ ᱥᱟᱦᱟᱱ ᱠᱚ ᱫᱚ ᱚᱱᱟ ᱟᱹᱛᱩ ᱥᱩᱨ ᱠᱚᱨᱮ ᱜᱮ ᱢᱮᱱᱟᱜᱼᱟ, ᱫᱟᱨᱮ ᱠᱚ ᱚᱱᱟ ᱠᱩ ᱜᱮ ᱾ ᱦᱟᱞᱟᱝ ᱵᱟᱲᱟᱭ ᱟᱠᱚ ᱚᱱᱟ ᱠᱚᱨᱮ ᱥᱟᱦᱟᱱ ᱠᱚᱫᱚ ᱾ ᱚᱱᱠᱟ ᱫᱚ ᱵᱟᱹᱪᱩᱜᱼᱟ, ᱪᱤᱫ ᱵᱤᱨ ᱠᱟᱱᱟ ᱥᱩᱨ ᱨᱮ ᱪᱟᱞᱟᱣ ᱮᱱᱟ ᱚᱱᱠᱟ ᱫᱚ
ᱦᱩᱸ, ᱦᱩᱸ ᱾
ᱚᱱᱠᱟ ᱟᱹᱛᱩ ᱞᱮᱠᱟ ᱜᱮ᱾ ᱫᱟᱨᱮ ᱢᱟᱨᱮ ᱠᱚ ᱢᱮᱱᱟᱜᱼᱟ ᱠᱚᱴᱤ ᱚᱱᱟ ᱠᱚ ᱜᱮ ᱾ ᱟᱫᱚ ᱱᱮᱛᱟᱨ ᱫᱚ ᱜᱮᱥ ᱦᱩᱭ ᱟᱠᱟᱱᱟ ᱾
ᱦᱮᱸ ᱱᱮᱛᱟᱨ ᱢᱟ ᱜᱮᱥ ᱠᱚᱛᱮ ᱟᱨ, ᱟᱨ ᱱᱚᱱᱛᱮ ᱟᱯᱮ ᱥᱮᱫ ᱢᱟ ᱠᱚᱭᱞᱟ ᱠᱚ ᱧᱟᱢᱚᱜ ᱜᱮᱭᱟ ᱥᱮ ᱵᱟᱝ-ᱟ?
ᱦᱳᱭ ᱚᱱᱟ ᱠᱚ ᱢᱮᱱᱟᱜ ᱛᱮ ᱢᱟᱱᱮ ᱚᱥᱩᱵᱤᱫᱟ ᱫᱚ ᱵᱟᱹᱪᱩᱜᱼᱟ ᱾ ᱤᱭᱟᱹ ᱤᱭᱟᱹᱥᱤ ᱨᱮᱱᱟᱜ ᱥᱮ ᱤᱭᱟᱹ ᱨᱮᱱᱟᱜ ᱾ ᱚᱸᱰᱮ ᱫᱚ ᱥᱳᱵ ᱜᱮ ᱢᱮᱱᱟᱜᱼᱟ ᱟᱫᱚ ᱡᱟᱦᱟᱱᱟᱜ ᱚᱱᱟ ᱦᱩᱲᱩ ᱛᱤᱠᱤ ᱠᱚᱜᱮ ᱟᱹᱜᱩ ᱦᱩᱭᱩᱜ ᱛᱟᱦᱮᱱᱟ ᱥᱟᱦᱟᱱ ᱠᱚ ᱾ ᱛᱟᱞᱤ ᱵᱟᱹᱜᱽᱲᱮᱜ ᱠᱚ ᱟᱹᱜᱩ ᱦᱩᱭᱩᱜ ᱛᱟᱦᱮᱱᱟ ᱾ ᱵᱟᱜᱟᱡ ᱫᱚ ᱪᱮᱫ ᱜᱮ ᱵᱟᱝ ᱠᱟᱱᱟ, ᱦᱳᱭ, ᱦᱳᱭ ᱦᱳᱭ ᱾ ᱦᱮᱸ ᱾
ᱵᱮᱥ ᱱᱟᱯᱟᱭ ᱜᱮ ᱾
ᱛᱟᱦᱚᱞᱮ ᱫᱚ ᱯᱚᱨᱚᱵᱽ ᱠᱚᱫᱚ ᱚᱱᱛᱮ ᱢᱟᱱᱮ ᱥᱚᱨᱦᱟᱭ ᱠᱚ‌ ᱥᱮ ᱮᱴᱟᱜ ᱟᱵᱚᱣᱟᱜ ᱡᱟᱦᱟᱸ ᱯᱚᱨᱚᱵᱽ ᱠᱟᱱ ᱛᱟᱵᱚᱱᱟ ᱪᱮᱫ ᱞᱮᱠᱟ ᱦᱩᱭᱩᱜ ᱛᱟᱦᱮᱱᱟ ᱚᱱᱛᱮ ᱫᱚ?
ᱦᱳᱭ ᱟᱹᱰᱤ ᱠᱟᱡᱟᱠ ᱜᱮ ᱦᱩᱭᱩᱜᱼᱟ ᱟᱨᱠᱤ ᱱᱟᱯᱟᱭ ᱥᱟᱺᱦᱤᱡ ᱜᱮ ᱾ ᱥᱚᱨᱦᱟᱭ ᱠᱚᱦᱚᱸ ᱵᱟᱦᱟ ᱠᱚᱦᱚᱸ ᱥᱟᱶᱛᱮ ᱮ ᱫᱟᱸᱥᱟᱭ ᱵᱚᱸᱜᱟ ᱥᱮ ᱫᱟᱸᱥᱟᱭ ᱮᱱᱮᱡ ᱦᱮᱸ ᱛᱟᱨᱯᱚᱨ ᱡᱟᱦᱟᱸ ᱵᱟᱦᱟ ᱚᱠᱛᱚ ᱧᱮᱞᱚᱜ ᱜᱮᱭᱟ ᱟᱫᱚᱝ ᱥᱚᱢᱚᱭ ᱤᱭᱟᱹ ᱡᱟᱦᱟ ᱠᱚ ᱢᱮᱛᱟᱜ ᱠᱟᱱᱟ ᱢᱟᱜ ᱢᱚᱬᱮ ᱠᱚ ᱾
ᱦᱳᱭ ᱾
ᱠᱟᱨᱟᱢ ᱠᱚᱦᱚᱸ ᱦᱩᱭᱩᱜ ᱜᱮᱭᱟ ᱟᱨᱠᱤ
ᱚ ᱾
ᱱᱚᱣᱟ ᱠᱚ ᱧᱮᱞᱚᱜ ᱜᱮᱭᱟ ᱟᱯᱮ ᱚᱱᱛᱮ‌?
ᱚᱱᱛᱮ ᱫᱚ ᱦᱩᱭᱩᱜ ᱴᱮᱱ ᱦᱩᱭᱩᱜ ᱜᱮᱭᱟ ᱵᱮᱥᱜᱤ ᱟᱫᱚ ᱟᱢ ᱞᱟᱹᱭ ᱠᱮᱫ ᱮᱢ ᱠᱟᱨᱟᱢ ᱟᱫᱚ ᱠᱟᱨᱟᱢ ᱫᱚ ᱚᱱᱛᱮ ᱫᱚ ᱵᱟᱝ ᱦᱩᱭᱩᱜ ᱛᱟᱦᱮᱱᱟ ᱾ ᱟᱫᱚ ᱚᱱᱟ ᱫᱚ ᱟᱯᱮ ᱥᱮᱫ ᱪᱮᱫ ᱞᱮᱠᱟ ᱦᱩᱭᱩᱜᱼᱟ? ᱦᱳᱭ ᱾ ᱟᱯᱮ ᱥᱮᱫ ᱞᱟᱹᱭᱟᱹᱧ ᱢᱮ ᱚᱱᱟ ᱵᱟᱲᱟᱭᱟᱢ ᱠᱷᱟᱡ ᱾
ᱵᱟ ᱵᱟᱝ ᱤᱧ ᱦᱚ ᱩᱱᱟᱹᱜ ᱫᱚ ᱵᱟᱝᱤᱧ ᱵᱟᱲᱟᱭᱟ ᱟᱨᱠᱤ ᱚᱱᱠᱟ ᱠᱟᱨᱟᱢ ᱫᱚ ᱵᱟᱹᱧ ᱧᱮᱞ ᱟᱠᱟᱫᱟᱼᱟ ᱟᱫᱚ ᱦᱩᱭᱩᱜ ᱜᱮᱭᱟ ᱟᱛᱩ ᱨᱮᱫᱚ ᱾ ᱟᱫᱚ ᱤᱧ ᱫᱚᱸ ᱦᱟᱸᱜ ᱵᱟᱭᱨᱮ ᱨᱤᱧ ᱛᱟᱦᱮᱱᱟ ᱥᱮ ᱦᱳᱥᱴᱮᱞ ᱠᱚᱨᱮ ᱢᱮᱥ ᱠᱚᱨᱮ ᱠᱚᱞᱮᱡᱽ ᱚᱠ ᱛᱚ ᱟᱫᱚ ᱚᱱᱟ ᱠᱷᱟᱹᱛᱤᱨ ᱤᱧ ᱵᱟᱹᱧ ᱦᱤᱞᱟᱜ ᱛᱟᱦᱮᱱᱟ ᱟᱨ ᱠᱤ ᱦᱮᱸ ᱥᱚᱨᱦᱟᱭ ᱠᱚᱨᱮ ᱫᱚᱧ ᱪᱟᱞᱟᱜ ᱜᱮᱭᱟ ᱥᱚᱨᱦᱟᱭ, ᱵᱟᱦᱟ ᱾ ᱫᱟᱸᱥᱟᱭ ᱮᱱᱮᱡ ᱫᱚ ᱟᱹᱰᱤ ᱨᱟᱹᱥᱠᱟᱹ ᱵᱩᱡᱷᱟᱹᱜ ᱜᱮᱭᱟ ᱟᱨᱠᱤ ᱟᱢᱜᱮ ᱫᱟᱸᱥᱟᱭ ᱠᱚᱢ ᱪᱟᱞᱟᱜ ᱜᱮᱭᱟ ᱥᱮ ᱵᱟᱝ-ᱟ?
ᱫᱟᱸᱥᱟᱭ ᱫᱚ ᱵᱟᱞᱮ ᱪᱟᱞᱟᱜ ᱛᱟᱦᱮᱱᱟ ᱫᱟᱸᱥᱟᱭ ᱫᱚ ᱚᱱᱟ ᱚᱱᱮ ᱯᱟᱥᱮ ᱟᱹᱛᱩ ᱨᱮᱱ ᱪᱟᱞᱟᱜ ᱛᱟᱦᱮᱱᱟ ᱠᱚᱸ ᱾
ᱦᱩᱸ ᱦᱩᱸ ᱾
ᱫᱟᱫᱟ ᱛᱟᱠᱩ ᱩᱱᱠᱩ ᱜᱤ ᱟᱫᱚ ᱟᱞᱮ ᱫᱚ ᱱᱟᱹᱴᱣᱟᱹ ᱫᱚᱱ ᱠᱩ ᱜᱤ ᱪᱟᱞᱟᱜ ᱛᱟᱦᱮᱱᱟᱞᱮ ᱚᱱᱠᱟ‌ ᱵᱟᱯᱞᱟ ᱠᱚᱨᱮ, ᱚᱱᱟ ᱠᱚᱫᱚ ᱥᱮᱬᱟᱣ ᱠᱟᱫᱟᱞᱮ ᱱᱟᱹᱴᱩᱣᱟᱹ ᱫᱚᱱ ᱠᱚᱫᱚ ᱾ ᱫᱟᱸᱥᱟᱭ ᱠᱚᱫᱚ ᱵᱟᱞᱮ ᱫᱚᱱ ᱵᱟᱲᱟᱣ ᱟᱠᱟᱫᱟ ᱾
ᱟᱪᱪᱷᱟ ᱵᱮᱥ ᱱᱟᱯᱟᱭ ᱟᱫᱚ ᱦᱟᱜ ᱵᱷᱟᱹᱜᱤ ᱠᱟᱛᱷᱟ ᱟᱨᱠᱤ ᱪᱟᱞᱟᱣ ᱫᱚ ᱞᱟᱹᱠᱛᱤ ᱠᱟᱱ ᱜᱮᱭᱟ ᱾ ᱾ ᱦᱩᱸ ᱡᱟᱦᱟᱸ ᱛᱤᱱᱟᱹᱜ ᱥᱮᱲᱟ ᱞᱟᱹᱠᱛᱤ ᱠᱟᱱᱟ ᱥᱟᱶᱛᱟ ᱨᱮᱱᱟᱜ ᱢᱤᱫᱴᱟᱝ ᱮᱱᱮᱡ ᱥᱮᱨᱮᱧ ᱦᱮᱸ ᱡᱮᱢᱚᱱ ᱞᱟᱹᱭ ᱠᱮᱜ ᱟᱢ ᱾ ᱦᱩᱸ ᱞᱟᱹᱴᱩᱣᱟᱹ ᱠᱩ, ᱰᱟᱱᱴᱟ ᱠᱩ, ᱦᱮ ᱥᱮ ᱵᱟᱝ? ᱵᱟᱯᱞᱟ ᱠᱚᱨᱮ ᱯᱮ ᱪᱟᱞᱟᱜ ᱜᱮᱭᱟ ᱞᱟᱹᱴᱩᱣᱟᱹ ᱮᱱᱮᱡ ᱫᱚ?
ᱦᱳᱭ ᱪᱟᱞᱟᱜ ᱛᱟᱦᱮᱱ ᱜᱮᱭᱟ ᱞᱮ ᱾
ᱚ ᱾
ᱚᱱᱟ ᱠᱩᱫᱚ ᱥᱮᱬᱟ ᱩᱪᱤᱛ ᱠᱟᱱᱟ ᱡᱮ ᱚᱱᱟ ᱠᱚᱫᱚ ᱵᱟᱠᱷᱟᱡ ᱫᱚ ᱯᱚᱨᱚᱵᱚᱨᱛᱤ ᱠᱟᱞᱨᱮ ᱚᱱᱟ ᱠᱚᱫᱚ ᱦᱤᱲᱤᱧ ᱪᱟᱵᱟᱜ ᱠᱟᱱᱟ ᱥᱮ ᱥᱮ ᱟᱭᱢᱟ ᱡᱟᱭᱜᱟ ᱠᱚᱨᱮ ᱧᱮᱞᱮᱫ ᱠᱚᱣᱟ ᱡᱮ ᱞᱟᱹᱴᱩᱣᱟᱹ ᱫᱚᱱ ᱦᱚᱸ ᱵᱟᱹᱠᱩ ᱵᱟᱲᱟᱭᱟ ᱾ ᱥᱮ ᱛᱩᱢᱫᱟᱜ ᱴᱟᱢᱟᱠ ᱠᱩ ᱨᱩ ᱵᱟᱠᱩ ᱵᱟᱲᱟᱭᱟ ᱾
ᱦᱮᱸ ᱚᱱᱟ ᱫᱚ ᱠᱟᱱ ᱜᱮᱭᱟ᱾
ᱧᱮᱞ ᱟᱠᱟᱫ ᱠᱩᱣᱟ ᱠᱚᱲᱟ ᱠᱩ, ᱟᱫᱚ᱾ ᱚᱱᱟᱜᱮ ᱚᱱᱟ ᱩᱪᱤᱛ ᱥᱟᱱᱟᱢ ᱦᱚᱲ,
ᱦᱮᱸ ᱚᱱᱟ ᱪᱤᱜ ᱩᱛᱤᱭᱟ ᱪᱤᱜ ᱩᱪᱤᱛ ᱠᱟᱱᱟ, ᱟᱫᱚ ᱢᱟᱲᱟᱝ ᱛᱮᱫᱚ ᱧᱮᱞᱚᱜ ᱜᱮᱭᱟ ᱦᱟᱸᱜ ᱾ ᱟᱛᱩ ᱠᱚᱨᱮ ᱦᱮᱸ᱾ ᱟᱹᱭᱩᱵᱤᱨ ᱟᱹᱭᱩᱵᱤᱨ ᱵᱚ ᱥᱮᱬᱟᱣᱟ ᱠᱚ ᱠᱟᱱ ᱛᱟᱦᱮᱱᱟ ᱦᱮᱸ ᱚᱱᱟ ᱛᱮᱫᱚ ᱢᱟᱹᱡᱷᱤᱭᱟᱜ ᱟᱭᱩᱨ ᱛᱮ ᱡᱟᱦᱟᱭ ᱦᱮᱸ᱾ ᱥᱮ ᱩᱱᱠᱩ ᱤᱭᱟᱹ ᱤᱭᱟ. ᱪᱤᱞᱤ ᱠᱩ ᱢᱮᱛᱟ ᱠᱩᱣᱟ ᱡᱚᱜᱽ ᱢᱟᱺᱡᱷᱤ, ᱡᱚᱜᱽ ᱢᱟᱺᱡᱷᱤ ᱜᱮ ᱥᱮ ᱧᱮᱞ ᱥᱩᱛᱩᱜ ᱠᱚᱣᱟᱭ, ᱟᱛᱳ ᱨᱮᱱ ᱠᱚᱲᱟ ᱦᱚᱯᱚᱱ ᱠᱩᱲᱤ ᱦᱚᱯᱚᱱ ᱫᱚ ᱩᱱᱤᱭᱟᱜ ᱫᱟᱭᱤᱛᱛᱚ ᱛᱟᱦᱮᱸ ᱦᱮᱸ, ᱛᱚ ᱩᱱᱤ ᱟ ᱟᱹᱭᱩᱨ ᱠᱚᱛᱮ ᱱᱚᱝᱠᱟ ᱟᱭᱩᱵᱤᱨ ᱟᱭᱵᱤᱨ ᱠᱩ ᱚᱱᱠᱟ ᱠᱩ ᱮᱱᱮᱡ ᱥᱮᱨᱮᱧ ᱛᱟᱦᱮᱱᱟ, ᱟᱹᱛᱩ ᱠᱚᱨᱮ ᱧᱮᱞᱚᱜ ᱛᱟᱦᱮᱱᱟ ᱟᱨᱠᱤ᱾ ᱟᱞᱮ ᱥᱮᱫ ᱱᱚᱝᱠᱟ ᱦᱩᱭᱩᱜ ᱦᱩᱭᱩᱜ ᱠᱟᱱ ᱛᱟᱦᱮᱱ ᱜᱮᱭᱟ, ᱡᱟᱸᱦᱟᱱᱟᱜ ᱜᱮ ᱡᱩᱫᱤ ᱫᱟᱸᱥᱟᱭ ᱡᱩᱫᱤ ᱫᱟᱬᱟᱱᱮᱢ ᱪᱟᱞᱟᱜᱼᱟ᱾ ᱩᱱ ᱚᱠᱛᱚ ᱦᱚᱸ ᱮᱱᱮᱡ ᱜᱮᱭᱟ ᱠᱚ ᱦᱮᱸ ᱤᱱᱟᱹ ᱪᱷᱟᱰᱟ ᱦᱚᱸ ᱛᱩᱢᱫᱟᱜ ᱴᱟᱢᱟᱠ ᱨᱩ᱾ ᱥᱮ ᱞᱟᱹᱴᱩᱣᱟᱹ ᱰᱟᱱᱴᱟ ᱮᱱᱮᱡ ᱠᱚ ᱠᱟᱨᱟᱢ ᱚᱠᱛᱚ ᱫᱚᱱ ᱦᱩᱭᱩᱜᱼᱟ ᱥᱮ᱾ ᱚᱱᱟ ᱠᱚ ᱛᱚ ᱧᱮᱞ ᱟᱠᱚ᱾
ᱠᱤ ᱟᱢᱫᱚ ᱱᱟᱹᱴᱩᱣᱟᱹ ᱫᱟᱱ ᱠᱚᱫᱚ ᱥᱮᱬᱟᱣ ᱟᱠᱟᱫᱟᱢ ᱥᱮ ᱵᱟᱝ᱾
ᱦᱮᱸ ᱜᱚᱝᱠᱮ ᱫᱚᱱ ᱛᱟᱦᱮᱱ ᱜᱤᱧ, ᱱᱟᱹᱴᱩᱣᱟᱹᱧ ᱫᱚᱱ ᱛᱟᱦᱮᱱ ᱜᱮᱭᱟ ᱟᱨᱠᱤ, ᱟᱫᱚ ᱡᱟ ᱜᱮ ᱥᱚᱢᱚᱭ ᱧᱟᱢᱼᱟ ᱟᱨᱠᱤ ᱩᱱ ᱚᱠᱛᱚ ᱟᱨ ᱫᱟᱸᱥᱟᱭ ᱫᱚ ᱟᱹᱰᱤ ᱜᱤ᱾